ᱛᱚ, ᱟᱸᱡᱚᱢ ᱧᱟᱢᱚᱜ ᱠᱟᱱᱟ ᱤᱧᱟᱜ ᱨᱚᱲ?
ᱦᱮᱸ ᱟᱸᱡᱚᱢᱚᱜ ᱠᱟᱱᱟ ᱤᱧᱟᱜ ᱨᱚᱲ?
ᱦᱟᱸ, ᱟᱸᱡᱚᱢᱚᱜ ᱠᱟᱱᱟ᱾
ᱚ ᱪᱮᱫ ᱮᱢ ᱪᱤᱠᱟᱹᱭᱫᱟ?
ᱪᱤᱠᱟᱹ ᱦᱢ, ᱟᱢ ᱫᱚ ᱪᱮᱫ ᱮᱢ ᱪᱤᱠᱟᱹᱭᱮᱫᱼᱟ?
ᱤᱧ ᱦᱚᱸ ᱢᱤᱱᱟᱹᱧ ᱜᱮᱭᱟ ᱦᱚᱸᱜ ᱚᱭᱤᱧ ᱫᱩᱲᱩᱵ ᱵᱟᱲᱟᱜ ᱠᱟᱱᱟ ᱪᱮᱫ ᱮᱢ ᱪᱤᱠᱟᱹᱭᱟ ᱱᱮᱛᱚᱜ ᱛᱟᱨᱟᱥᱤᱧ ᱵᱮᱲᱟ ᱫᱚ᱾
ᱦᱮᱸ᱾
ᱫᱟᱠᱟ ᱩᱛᱩ ᱠᱚ ᱤᱥᱤᱱ ᱦᱩᱭᱩᱜᱼᱟ᱾
ᱚ᱾
ᱟᱯᱮ ᱫᱟᱠᱟ ᱩᱛᱩ ᱠᱚᱯᱮ ᱤᱥᱤᱱ ᱜᱩᱲᱭᱟᱹᱣ ᱠᱮᱫᱟ ᱥᱮ ᱟᱹᱣᱨᱤ?
ᱟᱣᱨᱤ ᱜᱮ᱾
ᱱᱮᱛᱟᱨ ᱫᱚ ᱡᱟᱹᱯᱩᱫ ᱫᱤᱱ ᱛᱚ ᱡᱟᱹᱯᱩᱫ ᱫᱤᱱ ᱫᱚ ᱞᱚᱜᱚᱱ ᱞᱚᱜᱚᱱ ᱜᱮ ᱦᱚᱭ ᱫᱟᱜ ᱠᱚ ᱦᱤᱡᱩᱜᱼᱟ᱾ ᱞᱚᱜᱚᱱ ᱞᱚᱜᱚᱱ ᱜᱤ ᱤᱥᱤᱱ ᱥᱟᱹᱛ ᱠᱟᱜ ᱦᱩᱭᱩᱜᱼᱟ᱾
ᱦᱳᱭ ᱦᱳᱭ, ᱨᱟᱪᱟᱠᱚ ᱡᱚᱜ ᱵᱟᱲᱟ ᱦᱩᱭᱩᱜ ᱞᱟᱹᱜᱤᱫ᱾
ᱚ᱾ ᱟᱪᱪᱷᱟ, ᱟᱯᱮᱥᱮᱫ ᱫᱚ ᱪᱮᱫ ᱡᱚ ᱠᱚ ᱧᱟᱢᱚᱜᱼᱟ?
ᱟᱞᱮ ᱥᱮᱱ ᱫᱚ ᱪᱮᱫ ᱠᱚ ᱧᱟᱢ ᱵᱮᱞ, ᱥᱤᱸᱡᱚ᱾ ᱩᱞ, ᱠᱟᱱᱴᱷᱟᱲ, ᱛᱟᱨᱯᱚᱨᱮ ᱛᱟᱨᱚᱚᱵᱽ, ᱢᱮᱨᱞᱮᱡ,
ᱚ᱾
ᱛᱚ ᱡᱚᱛᱚᱱᱟᱜ ᱜᱮ ᱧᱟᱢᱚᱜ ᱜᱮᱭᱟ᱾
ᱚᱻ᱾ ᱟᱞᱮᱥᱮᱫ ᱦᱚᱸ ᱚᱱᱠᱟ ᱜᱮ ᱩᱞ ᱠᱟᱱᱴᱷᱟᱲ ᱠᱟᱱᱴᱷᱟᱲ ᱥᱤᱢ ᱠᱟᱱᱴᱷᱟᱲ ᱧᱟᱢᱚᱜᱼᱟ ᱯᱟᱹᱭᱞᱟᱹ ᱩᱞ᱾ ᱛᱟᱨᱯᱚᱨᱮ ᱠᱟᱱᱴᱷᱟᱲ ᱧᱟᱢᱚᱜᱼᱟ᱾ ᱟᱨ ᱱᱚᱛᱮ ᱢᱟᱸᱫᱟᱲ ᱠᱚ᱾ ᱟᱨ ᱪᱮᱫ ᱠᱚ ᱢᱮᱱᱟᱜᱼᱟ ᱚᱱᱠᱟ, ᱥᱤᱸᱡᱚ ᱠᱚ ᱡᱟᱦᱟᱸᱢ ᱞᱟᱹᱭ ᱠᱮᱫᱟ ᱚᱱᱟ ᱠᱚᱦᱚᱸ?
ᱦᱮᱸ ᱦᱮᱸ᱾
ᱟᱨ ᱱᱚᱛᱮ ᱱᱚᱣᱟ ᱢᱤᱫᱴᱟᱝ ᱡᱤᱱᱤᱥᱤᱧ ᱧᱮᱞ ᱟᱠᱟᱫᱟ ᱢᱤᱫᱴᱟᱝ ᱫᱟᱨᱮ ᱚᱱᱮ ᱯᱤᱯᱟᱹ ᱫᱟᱨᱮ᱾ ᱟᱞᱮ ᱪᱷᱟᱴᱠᱟ ᱨᱮ ᱢᱮᱱᱟᱜ ᱛᱟᱞᱮᱭᱟ᱾ ᱯᱤᱯᱟᱹ ᱫᱟᱨᱮ ᱨᱮ ᱢᱟᱱᱮ ᱯᱤᱯᱟᱹ ᱫᱚ ᱥᱟᱨᱟ ᱵᱚᱪᱷᱚᱨ ᱜᱮᱢ ᱧᱟᱢᱟ ᱱᱮ᱾ ᱱᱤᱨᱚᱱ, ᱫᱷᱚᱨᱚᱱ, ᱵᱚᱨᱥᱟ, ᱡᱟᱹᱯᱩᱫ ᱡᱷᱚᱛᱚ᱾ ᱫᱤᱱᱜᱮ ᱚᱱᱟᱫᱚ ᱡᱚᱜᱼᱟ᱾
ᱚ᱾
ᱟᱯᱮ ᱥᱮᱫ ᱢᱮᱱᱟᱜ ᱜᱮᱭᱟ ᱥᱮ᱾
ᱦᱚᱸ ᱢᱮᱱᱟᱜᱼᱟ ᱯᱤᱯᱷᱟᱹ ᱫᱚ
ᱟᱨ ᱯᱤᱯᱟᱹ ᱡᱮᱢᱚᱱ ᱩᱛᱩ ᱠᱚ ᱡᱚᱢᱟ ᱩᱛᱩ ᱠᱟᱛᱮ ᱦᱚᱸᱠᱚ ᱡᱚᱢᱟ ᱟᱨ ᱵᱮᱨᱮᱞ ᱛᱮᱦᱚᱸᱠᱚ ᱡᱚᱢᱟ ᱵᱤᱞᱤ ᱠᱟᱛᱮ ᱛᱮ ᱦᱚᱸ ᱟᱨ ᱵᱷᱟᱡᱟ ᱠᱚᱠᱚ ᱡᱚᱢᱟ ᱟᱨ ᱥᱳᱣᱟᱵᱤᱱ ᱠᱚ ᱥᱟᱶ ᱡᱩᱫᱤ ᱩᱛᱩᱭᱟ ᱥᱚᱣᱟᱵᱤᱱ ᱟᱹᱞᱩ ᱯᱤᱯᱷᱟᱹ ᱟᱹᱰᱤ ᱪᱚᱨᱚᱠ ᱜᱮ ᱵᱩᱡᱷᱟᱹᱜᱼᱟ
ᱦᱮᱸ ᱦᱮᱸ
ᱟᱨ ᱮᱢ ᱱᱤᱭᱟᱹ ᱮᱴᱟᱜᱟᱜ ᱢᱟ ᱠᱟᱱᱴᱷᱟᱲ ᱛᱚ ᱵᱤᱞᱤ ᱞᱮᱱᱠᱷᱟᱱ ᱠᱟᱱᱴᱷᱟᱲ ᱵᱤᱞᱤ ᱠᱚ ᱡᱚᱢᱟ ᱡᱚᱢᱟᱢ
ᱦᱸ ᱟᱨᱚ ᱱᱮᱛᱟᱨ ᱢᱟ ᱛᱟᱞᱮ ᱠᱚ ᱚᱱᱮ ᱧᱩᱨ ᱠᱚᱜ ᱵᱤᱞᱤᱭᱟᱛᱮᱜ
ᱦᱳᱭ
ᱚᱱᱟ ᱨᱮᱱᱟᱜ ᱫᱟᱹᱞ ᱠᱚᱠᱚ ᱡᱚᱢ ᱜᱮᱭᱟ᱾
ᱚ ᱡᱟᱦᱟᱸ ᱛᱟᱞᱮ ᱯᱚᱴ ᱠᱷᱚᱡ ᱠᱚ ᱞᱟᱹᱭ ᱮᱫᱟ
ᱦᱳᱭ ᱦᱳᱭ ᱛᱟᱞᱮ ᱯᱚᱴᱠᱚᱡ
ᱦᱮᱸ ᱛᱟᱞᱮ ᱯᱚᱴ ᱠᱚᱚᱡ ᱦᱚᱸᱠᱚ ᱡᱚᱢ ᱜᱮᱭᱟ ᱠᱚ ᱡᱷᱚᱛᱚ ᱛᱟᱞᱮ ᱨᱮᱱᱟᱜ ᱦᱚᱸ ᱡᱚᱛᱚ ᱡᱚᱛᱚ ᱨᱚᱠᱚᱢ ᱜᱮ ᱡᱚᱢ ᱜᱟᱱᱚᱜᱼᱟ ᱡᱮᱢᱚᱱ ᱠᱟᱹᱢᱤ ᱛᱮᱦᱚᱸ ᱞᱟᱜᱟᱣᱼᱟ ᱫᱟᱨᱮ ᱡᱮᱢᱚᱱ ᱦᱮᱸ ᱫᱟᱨᱮ ᱛᱮᱫ ᱫᱚ ᱚᱲᱟᱜ ᱨᱮ ᱞᱟᱜᱟᱣ ᱜᱟᱱᱚᱜᱼᱟ ᱡᱚ ᱛᱮᱫ ᱦᱚᱸ ᱡᱚᱢ ᱜᱟᱱᱚᱜᱼᱟ ᱟᱨ ᱡᱟᱦᱟᱸ ᱛᱟᱞᱤ ᱯᱟᱞᱟ ᱢᱮᱱᱟᱜᱼᱟ ᱚᱱᱟ ᱯᱟᱞᱟ ᱛᱮᱦᱚᱸ ᱦᱮᱸ ᱯᱤᱴᱭᱟᱹ ᱤᱭᱟᱹᱧ ᱧᱮᱞ ᱟᱥᱚᱱ ᱠᱚᱧ ᱧᱮᱞ ᱟᱠᱟᱫ ᱠᱚᱣᱟ ᱵᱮᱱᱟᱣ ᱟᱠᱚ ᱟᱯᱮ ᱥᱮᱫ ᱠᱚ ᱵᱮᱱᱟᱣ ᱜᱮᱭᱟ
ᱚᱱᱟ ᱛᱮᱫᱚ ᱵᱟᱠᱚ ᱵᱮᱱᱟᱣ ᱜᱮᱭᱟ ᱟᱞᱮᱥᱮᱱ ᱫᱚ ᱟᱞᱮ ᱫᱚ ᱤᱭᱟᱹ ᱛᱮᱠᱚ ᱵᱮᱱᱟᱣᱟ ᱪᱮᱫ ᱠᱚ ᱞᱟᱹᱭᱟ ᱠᱤᱛᱟᱹ ᱠᱤᱛᱟᱹ ᱠᱷᱮᱡᱩᱨ᱾
ᱚᱻ ᱟᱞᱮ ᱥᱮᱫ ᱫᱚᱧ ᱧᱮᱞᱞᱟ ᱠᱟᱫᱟ ᱟᱥᱚᱱ ᱞᱮᱠᱟ ᱦᱚᱯᱚᱱ ᱦᱚᱯᱚᱱᱟᱜ ᱫᱩᱲᱩᱵ ᱦᱟᱜ ᱠᱚ ᱵᱮᱱᱟᱣ ᱜᱮᱭᱟ ᱠᱚ ᱤᱭᱟᱹᱛᱮ ᱛᱮ ᱚᱱᱟ ᱛᱟᱞᱮ ᱨᱮᱱᱟᱜ ᱥᱟᱠᱟᱢ ᱛᱮ
ᱚ ᱚᱱᱟ ᱛᱮᱫᱚ ᱚᱱᱮ ᱯᱟᱝᱠᱷᱟ ᱠᱚ ᱵᱮᱱᱟᱜᱼᱟ
ᱦᱮᱸ ᱦᱮᱸ ᱦᱳᱭ ᱦᱳᱭ ᱯᱟᱝᱠᱷᱟ ᱠᱚᱦᱚᱸ ᱡᱮᱢᱚᱱ ᱵᱮᱱᱟᱣ ᱜᱟᱱᱚᱜᱼᱟ ᱟᱨ ᱚᱱᱠᱟ ᱠᱷᱤᱡᱩᱨ ᱫᱟᱨᱮ ᱠᱚ ᱟᱯᱮ ᱥᱮᱫ ᱢᱮᱱᱟᱜᱼᱟ
ᱦᱚ ᱢᱮᱱᱟᱜᱼᱟ ᱜᱮ ᱟᱨ ᱠᱤᱛᱟᱹ ᱠᱚ ᱵᱤᱨ ᱨᱮ ᱢᱮᱱᱟᱜᱼᱟ ᱟᱹᱰᱤ ᱡᱳᱨ ᱜᱮ
ᱦᱳᱭ ᱦᱳᱭ ᱵᱟ ᱠᱤᱛᱟᱹ ᱛᱚ ᱵᱟᱨ ᱨᱚᱠᱚᱢ ᱧᱟᱢᱚᱜᱼᱟ ᱵᱤᱨ ᱨᱮᱱᱟᱜ ᱡᱟᱦᱟᱸᱟᱢ ᱞᱟᱹᱭ ᱠᱮᱫᱟ ᱚᱱᱠᱟᱱᱟᱜ ᱦᱚᱸ ᱧᱟᱢᱚᱜᱼᱟ ᱟᱨ ᱡᱟᱦᱟᱸ ᱫᱟᱨᱮ ᱠᱤᱛᱩ ᱢᱟᱨᱟᱝ ᱢᱟᱨᱟᱝ ᱫᱟᱨᱮ ᱚᱱᱟ ᱠᱷᱚᱱ
ᱩ ᱟᱪᱪᱷᱟ ᱟᱯᱮᱥᱮᱱ ᱠᱤ ᱵᱤᱨ ᱨᱮ ᱚᱱᱮ ᱵᱷᱩᱨᱞᱩ ᱧᱟᱢᱚᱜ
ᱚᱱᱟ ᱢᱟᱱᱮᱨᱮ ᱪᱮᱫ ᱵᱟᱹᱧ ᱵᱟᱹᱧ ᱵᱩᱡᱷᱟᱹᱣ ᱫᱟᱲᱮᱭᱟᱫᱟ ᱚᱱᱟ ᱫᱚ ᱪᱮᱫ ᱠᱟᱱᱟ ᱪᱮᱫ ᱞᱮᱠᱟᱱᱟᱜ ᱡᱤᱱᱤᱥ ᱠᱟᱱᱟ᱾
ᱚᱱᱟ ᱫᱚ ᱨᱚᱞ ᱨᱚᱞ ᱮᱢ ᱟᱡᱚᱢ
ᱢᱟᱱᱮ ᱫᱟᱜ ᱫᱟᱜ ᱟ ᱥᱮ ᱱᱟᱲᱤᱭᱟ
ᱫᱟᱨᱮᱜᱼᱟ ᱫᱟᱨᱮ ᱨᱮᱜᱮ ᱡᱚᱜᱼᱟ ᱯᱮᱦᱨᱟ ᱞᱮᱠᱟ᱾ ᱟᱫᱚ ᱵᱤᱨ ᱨᱮ ᱛᱟᱦᱮᱱᱟ ᱠᱟᱹᱴᱤᱡ ᱠᱟᱹᱴᱤᱡ ᱡᱷᱟᱹᱵᱚᱜᱼᱟ
ᱚᱱᱟ ᱠᱤ ᱥᱟᱹᱨᱩ ᱞᱮᱠᱟ ᱧᱮᱞᱚᱜᱼᱟ
ᱥᱟᱹᱨᱩ ᱞᱮᱠᱟ ᱫᱚ ᱵᱟᱝᱟ ᱢᱟᱱᱮ ᱪᱮᱫᱞᱮᱠᱟ ᱧᱮᱞᱚᱜᱼᱟ ᱚᱱᱟ ᱫᱚ ᱴᱮᱦᱨᱟ ᱞᱮᱠᱟ ᱜᱮ
ᱚ ᱩᱱᱠᱩ ᱛᱚ ᱛᱟᱦᱚᱞᱮ ᱟᱞᱮᱥᱮᱫ ᱫᱚ ᱢᱮᱱᱟᱜ ᱜᱮᱪᱚ ᱦᱳᱭᱛᱚ ᱵᱟᱝ ᱧᱮᱞ ᱦᱩᱭ ᱟᱠᱟᱱᱟ ᱟᱯᱮᱥᱮᱫ ᱚᱱᱟ ᱪᱮᱫ ᱞᱮᱠᱟ ᱟᱢ ᱫᱚ ᱡᱚᱢᱟᱠᱚ ᱥᱮᱠᱚ ᱪᱮᱫ ᱞᱮᱠᱟ᱾
ᱡᱚᱢᱟᱠᱚ ᱡᱚᱢᱟᱠᱚ ᱚᱱᱟ ᱡᱟᱝ ᱛᱮᱮᱫ ᱡᱟᱝ ᱛᱮ ᱡᱮᱢᱚᱱ ᱚᱱᱟ ᱯᱮᱭᱟᱨᱟ ᱨᱮᱱᱟᱜ ᱡᱮᱢᱚᱱ ᱡᱟᱝ ᱛᱮᱫ ᱵᱷᱤᱛᱤᱨ ᱨᱮ ᱵᱟᱝ ᱛᱟᱦᱮᱱᱟ ᱚᱱᱠᱟᱜᱮ ᱱᱚᱣᱟ ᱦᱚᱸ ᱛᱟᱦᱮᱱᱟ ᱟᱫᱚ ᱯᱮᱭᱟᱨ ᱨᱮᱱᱟᱜ ᱫᱚ ᱡᱷᱚᱛᱚᱱᱟᱜ ᱜᱮ ᱡᱚᱢ ᱜᱟᱱᱚᱜᱼᱟ ᱠᱤᱱᱛᱩ ᱱᱚᱣᱟ ᱫᱚ ᱚᱱᱟ ᱡᱟᱝ ᱛᱮᱫ ᱜᱮᱠᱚ ᱡᱚᱢᱟ ᱵᱷᱤᱛᱤᱨ ᱨᱮᱱᱟᱜ ᱪᱮᱛᱟᱱ ᱪᱮᱛᱟᱱ ᱫᱚᱠᱚ ᱚᱪᱚᱜ ᱜᱤᱰᱤ ᱛᱮ ᱵᱷᱤᱛᱤᱨ ᱨᱮᱱᱟᱜ ᱠᱚ ᱡᱚᱢᱟ᱾
ᱚ
ᱚ ᱦᱚᱸ ᱪᱮᱛᱟ ᱵᱤᱞᱤ ᱞᱮᱞᱟᱝ ᱠᱷᱟᱱ ᱫᱚ ᱵᱟᱹᱧ ᱡᱚᱢ ᱟᱠᱟᱜ ᱵᱤᱞᱤ ᱟᱛᱮ ᱫᱚ ᱵᱮᱨᱮᱞ ᱟᱛᱮᱜ ᱫᱚ
ᱚ ᱚᱸᱦ ᱟᱨ ᱠᱷᱤᱡᱩᱨ ᱨᱮᱱᱟᱜ ᱡᱮᱢᱚᱱ ᱫᱟᱨᱮ ᱦᱚᱸ ᱥᱟᱦᱟᱱ ᱜᱟᱱᱚᱜᱼᱟ ᱟᱨ ᱠᱷᱤᱡᱩᱨ ᱨᱮᱱᱟᱜ ᱦᱟᱸᱱᱟ ᱵᱷᱤᱛᱤᱨ ᱨᱮᱱᱟᱜ ᱥᱟᱥ ᱦᱚᱸᱛᱚ ᱠᱚ ᱡᱚᱢ ᱜᱮᱭᱟ ᱟᱯᱮ ᱥᱮᱫ ᱠᱚ ᱡᱚᱢ ᱜᱮᱭᱟ?
ᱵᱟᱹᱧ ᱵᱟᱹᱧ
ᱚ ᱵᱟᱝᱠᱷᱟᱱ ᱛᱟᱞᱮ ᱨᱮᱱᱟᱜ ᱡᱟᱦᱟᱸ ᱡᱚᱠᱷᱚᱱ ᱦᱩᱰᱤᱧ ᱧᱚᱜ ᱛᱟᱞᱮ ᱫᱟᱨᱮ ᱠᱚᱣᱟ ᱡᱚᱠᱷᱚᱱ ᱛᱟᱞᱮ ᱫᱟᱨᱮ ᱠᱚ ᱢᱟᱜᱼᱟ ᱢᱟᱜ ᱠᱟᱛᱮ ᱡᱚᱠᱷᱚᱱ ᱵᱷᱤᱛᱤᱨ ᱨᱮ ᱥᱟᱥ ᱛᱟᱦᱮᱱᱟ ᱚᱱᱟ ᱠᱚ ᱡᱚᱢᱟ ᱟᱨ ᱠᱷᱤᱡᱩᱨ ᱫᱟᱨᱮ ᱨᱮᱱᱟᱜ ᱦᱚᱸ ᱚᱱᱠᱟᱜᱮ ᱵᱷᱤᱛᱤᱨ ᱨᱮ ᱡᱟᱦᱟᱸ ᱥᱟᱥ ᱛᱟᱦᱮᱱᱟ ᱚᱱᱟ ᱦᱚᱸᱠᱚ ᱡᱚᱢᱟ ᱟᱠᱚ
ᱚᱦ ᱟᱞᱮ ᱥᱮᱱ ᱫᱚ ᱠᱷᱮᱡᱩᱨ
ᱦᱩᱭᱩᱜᱼᱟ ᱞᱟᱹᱭ ᱠᱮᱫᱟ ᱦᱮᱸ
ᱞᱟᱹᱭ ᱤᱧ ᱟᱞᱮ ᱥᱮᱫ ᱱᱚᱝᱠᱟ ᱠᱷᱤᱡᱩᱨ ᱫᱟᱨᱮ ᱚᱱᱟ ᱛᱟᱞᱮ ᱫᱟᱨᱮ ᱠᱚ ᱚᱱᱟ ᱫᱚ ᱚᱱᱮ ᱛᱟᱲᱤ ᱵᱟᱠᱚ ᱵᱮᱱᱟᱣ ᱜᱮᱭᱟ ᱚᱱᱮ ᱢᱟᱜᱽ ᱟᱛᱮᱜ ᱨᱟᱥᱟ ᱡᱚᱨᱚᱜ ᱫᱚ
ᱦᱳᱭ ᱦᱳᱭ
ᱟᱯᱮ ᱥᱮᱱ ᱵᱟᱠᱚ ᱛᱮᱭᱟᱨ ᱜᱮᱭᱟ ᱚᱱᱟ ᱛᱮᱫ ᱜᱮᱠᱚ ᱛᱮᱭᱟᱨ ᱜᱮᱭᱟ ᱪᱮᱫ ᱦᱚᱸ ᱵᱟᱝ
ᱦᱮᱸ ᱚᱱᱟ ᱦᱚᱸᱠᱚ ᱛᱮᱭᱟᱨ ᱜᱮᱭᱟ ᱠᱚ ᱡᱟᱦᱟᱸ ᱛᱟᱞᱮ ᱨᱮᱱᱟᱜ ᱡᱟᱦᱟᱸ ᱛᱟᱲᱤ ᱛᱩᱫᱩᱜᱼᱟ ᱚᱱᱟ ᱫᱚ ᱧᱮᱞ ᱠᱟᱹᱫᱟᱹᱧ ᱟᱠᱷᱨᱤᱧ ᱵᱟᱲᱟᱭᱟᱠᱚ ᱧᱩ ᱵᱟᱲᱟᱭᱟᱠᱚ ᱵᱟᱠᱷᱟᱱ ᱫᱚ ᱡᱟᱦᱟᱸᱭ ᱜᱮ ᱚᱲᱟᱜ ᱨᱮᱠᱚ ᱟᱠᱟ ᱠᱟᱜᱼᱟ ᱠᱚ ᱫᱟᱨᱮ ᱨᱮᱠᱚ ᱪᱟᱞᱟᱜᱼᱟ ᱫᱟᱨᱮ ᱨᱮᱠᱚ ᱟᱠᱟ ᱭᱟᱠᱚ ᱟᱹᱛᱩ ᱨᱮᱱ ᱜᱮ ᱟᱨ ᱠᱷᱤᱡᱩᱨ ᱫᱟᱲᱮ ᱨᱤᱱ ᱧᱮᱞ ᱟᱠᱟᱫᱟ ᱚᱱᱮ ᱤᱭᱟᱹ ᱨᱚᱥ ᱤᱭᱟᱹ ᱠᱟᱛᱮ ᱢᱟᱱᱮ ᱨᱚᱥ ᱩᱡᱷᱟᱞᱚ ᱡᱟᱦᱟᱸ ᱨᱚᱥ ᱡᱚᱨᱚᱜ ᱚᱱᱟᱛᱮ ᱜᱩᱲ ᱠᱚ ᱵᱮᱱᱟᱣ ᱜᱮᱭᱟ ᱠᱷᱤᱡᱩᱨ ᱜᱩᱲ ᱨᱟᱵᱟᱝ ᱫᱤᱱ ᱜᱮ ᱟᱞᱮ ᱥᱮᱱ ᱫᱚ ᱡᱟᱹᱥᱛᱤ ᱠᱚ ᱵᱮᱱᱟᱣ ᱟᱠᱚ
ᱦᱳᱭ ᱦᱳᱭ ᱨᱟᱵᱟᱝ ᱫᱤᱱ ᱜᱮᱠᱚ ᱵᱮᱱᱟᱣ ᱜᱮᱭᱟ᱾
ᱦᱩᱸ ᱛᱟᱦᱚᱞᱮ ᱚᱱᱟ ᱮᱢ ᱞᱟᱹᱭ ᱠᱮᱫ ᱛᱟᱞᱮ ᱫᱟᱨᱮ ᱠᱷᱤᱡᱩᱨ ᱫᱟᱨᱮ ᱡᱷᱚᱛᱚ ᱛᱮᱫ ᱜᱮ ᱠᱟᱹᱢᱤ ᱨᱮᱫᱚ ᱞᱟᱜᱟᱜᱼᱟ ᱵᱟᱨᱭᱟ ᱫᱟᱨᱮ ᱨᱮ ᱢᱮᱱᱟᱜ ᱜᱮᱭᱟ ᱚᱱᱟ ᱠᱤᱱ ᱟᱨ ᱩᱞ ᱫᱟᱨᱮ ᱠᱚᱫᱚ ᱪᱮᱫ ᱞᱮᱠᱟ ᱢᱮᱱᱟᱜᱼᱟ ᱟᱯᱮ ᱥᱮᱫ ᱫᱚ
ᱩᱞ ᱫᱟᱨᱮ ᱫᱚ
ᱟᱯᱮᱭᱟᱜ ᱢᱮᱱᱟᱜ ᱛᱟᱯᱮᱭᱟ ᱩᱞ ᱫᱟᱨᱮ᱾
ᱦᱩᱸ ᱟᱞᱮᱭᱟᱜ ᱪᱷᱚᱴᱤ ᱥᱟᱛᱴᱤ ᱜᱟᱱ ᱢᱮᱱᱟᱜ ᱛᱟᱞᱮᱭᱟ ᱫᱟᱨᱮ
ᱚ
ᱟᱫᱚ ᱦᱚᱯᱚᱱ ᱜᱮᱭᱟ ᱟᱫᱷᱟᱢ ᱫᱚᱞᱮ ᱜᱮᱫ ᱟᱠᱟᱜᱼᱟ᱾
ᱚ ᱟᱹᱰᱤ ᱱᱟᱯᱟᱭ ᱚᱱᱟ ᱦᱚᱸ ᱟᱞᱮᱭᱟᱜ ᱦᱚᱸ ᱪᱷᱟᱴᱠᱟ ᱠᱚᱨᱮ ᱫᱚ ᱩᱞ ᱫᱟᱨᱮ ᱠᱚ ᱢᱮᱱᱟᱜ ᱛᱟᱞᱮᱭᱟ᱾ ᱟᱨ ᱠᱚᱛᱮᱠ ᱩᱞ ᱫᱚᱞᱮ ᱱᱤᱛᱚᱜ ᱧᱮᱞᱚᱜ ᱠᱟᱱᱟ ᱦᱚᱜᱼᱚᱭ ᱡᱮᱢᱚᱱ ᱱᱤᱛᱚᱜ ᱫᱚ ᱩᱞ ᱵᱤᱞᱮ ᱠᱟᱛᱮ ᱪᱟᱵᱟ ᱟᱠᱟᱱᱟ ᱠᱚᱛᱮᱠ ᱩᱞ ᱫᱚ ᱱᱚᱜᱼᱚᱭ ᱵᱟᱡᱟᱨ ᱠᱚᱨᱮ ᱤᱧ ᱧᱮᱞ ᱫᱟ ᱫᱟᱨᱮ ᱠᱚ ᱡᱟᱦᱟᱸ ᱠᱚᱨᱮ ᱢᱮᱱᱟᱜᱼᱟ ᱵᱟᱦᱟᱜ ᱠᱟᱱᱟ᱾ ᱟᱨᱚ ᱡᱚᱜ ᱠᱟᱱᱟ ᱟᱯᱮ ᱥᱮᱫ ᱚᱱᱠᱟ ᱢᱮᱱᱟᱜᱼᱟ᱾
ᱟᱞᱮ ᱥᱮᱫ ᱫᱚ ᱵᱟᱹᱱᱩᱜ ᱟᱹᱱᱤᱡᱽ ᱚᱱᱠᱟ ᱫᱚ᱾
ᱵᱟᱠᱷᱟᱡ ᱧᱮᱞ ᱫᱚ ᱚᱱᱟ ᱠᱚᱫᱚ ᱚᱱᱟ ᱥᱟᱨᱟ ᱵᱚᱪᱷᱩ ᱡᱟᱦᱟᱸ ᱩᱞ ᱠᱚᱠᱚ ᱦᱩᱭᱩᱜᱼᱟ ᱟᱨᱠᱤ ᱯᱤ ᱯᱷᱮᱨ ᱡᱮᱢᱚᱱ ᱦᱩᱭᱩᱜᱼᱟ ᱚᱱᱠᱟᱜ ᱜᱮ ᱥᱟᱨᱟ ᱵᱚᱪᱷᱚᱨ ᱩᱞ ᱦᱩᱭᱩᱜᱼᱟ ᱚᱱᱠᱟᱱᱟᱜ ᱦᱳᱭ ᱛᱳ
ᱦᱩᱸ ᱟᱪᱪᱷᱟ ᱟᱯᱮ ᱥᱮᱱ ᱜᱮᱭᱟ ᱨᱚᱦᱚᱲ ᱜᱮᱭᱟ ᱛᱮᱢᱚᱱ ᱜᱮ ᱟᱲᱟᱜ
ᱢᱩᱱᱜᱟᱹ ᱟᱲᱟᱜ ᱫᱚ ᱟᱸᱡᱚᱢ ᱠᱟᱹᱫᱟᱹᱧ ᱠᱤᱱᱛᱩ ᱟᱞᱮ ᱫᱚ ᱵᱟᱞᱮ ᱨᱚᱦᱚᱭ ᱵᱟᱲᱟ ᱟᱠᱟᱫᱟ ᱨᱚᱦᱚᱲ ᱪᱮᱫ ᱞᱮᱠᱟ ᱠᱟᱛᱮ ᱚᱱᱟ ᱫᱚ ᱡᱚᱢᱟᱠᱚ ᱪᱮᱫᱠᱟ ᱠᱟᱛᱮ ᱠᱚ ᱨᱚᱦᱚᱲᱟ ᱟᱨ
ᱟᱛᱟ ᱛᱮᱫ ᱠᱚ ᱨᱚᱦᱚᱲ ᱪᱮᱛᱟᱜ ᱟᱞᱮ ᱦᱚᱸ ᱵᱟᱞᱮ ᱡᱚᱢ ᱠᱟᱜᱼᱟ
ᱦᱮᱸ
ᱟᱸᱡᱚᱢ ᱟᱠᱟᱹ ᱤᱧ ᱦᱚᱸ ᱟᱛᱟ ᱛᱮᱫ ᱠᱚ ᱫᱚᱦᱚ ᱠᱟᱜ ᱠᱟᱜ ᱟᱫᱚ ᱡᱚᱠᱷᱚᱱ ᱢᱩᱱᱜᱟᱹ ᱟᱲᱟᱜ ᱠᱚ ᱵᱟᱝ ᱛᱟᱦᱮᱱ ᱜᱮᱭᱟ ᱩᱱ ᱥᱚᱢᱚᱭ ᱫᱚ ᱚᱱᱟ ᱠᱚ ᱯᱮᱲᱟ ᱠᱚᱠᱚ ᱦᱮᱡ ᱞᱮᱱᱠᱷᱟᱱ ᱟᱫᱚ ᱚᱱᱟ ᱠᱚ ᱩᱰᱩᱠ ᱠᱟᱛᱮᱫ ᱚᱱᱟ ᱫᱟᱹᱞ ᱥᱟᱞᱟᱜ ᱠᱚ ᱢᱮᱥᱟᱠᱚᱣᱟ
ᱢᱟᱱᱮ ᱟᱛᱟ ᱠᱟᱛᱮᱜ ᱠᱚ ᱫᱚᱦᱚ ᱠᱟᱜ ᱟ ᱠᱚ ᱜᱩᱸᱰᱟᱹᱭᱟᱠᱚ ᱥᱮ ᱵᱟᱝ ᱚᱱᱟ ᱫᱚ
ᱵᱟᱝ ᱜᱩᱸᱰᱟᱹ ᱫᱚ ᱵᱟᱠᱚ ᱜᱩᱸᱰᱟᱹᱭᱟ ᱤᱱᱠᱟᱹ ᱛᱮᱠᱚ ᱫᱚᱦᱚ ᱠᱟᱜᱼᱟ
ᱚ ᱪᱮᱫ ᱞᱮᱠᱟ ᱵᱩᱡᱷᱟᱹᱜ ᱚᱱᱟ ᱩᱛᱩ ᱫᱚ
ᱤᱧ ᱢᱟ ᱵᱟᱹᱧ ᱡᱚᱢ ᱟᱠᱟᱫ ᱟᱸᱡᱚᱢ ᱟᱠᱟᱫᱟᱹᱧ
ᱚ ᱡᱟᱦᱟᱸ ᱢᱩᱱᱜᱟᱹᱢ ᱞᱟᱹᱭ ᱦᱮᱸ ᱚ ᱡᱟᱦᱟᱸ ᱢᱩᱱᱜᱟᱹᱢ ᱞᱟᱹᱭ ᱠᱮᱫᱟ ᱤᱧ ᱦᱚᱸ ᱱᱚᱝᱠᱟ ᱟᱸᱡᱚᱢ ᱠᱟᱫᱟ ᱢᱩᱱᱜᱟᱹᱱ ᱨᱮᱱᱟᱜ ᱞᱟᱹᱰᱩ ᱠᱚᱠᱚ ᱵᱮᱱᱟᱣ ᱵᱟᱲᱟᱭᱟ ᱟᱨ ᱢᱩᱱᱜᱟᱹ ᱟᱲᱟᱜ ᱠᱚ ᱨᱟᱥᱮᱭᱟᱜ ᱟᱸᱡᱚᱢ ᱟᱠᱟᱫᱟᱹᱧ ᱵᱷᱟᱹᱡᱤ ᱠᱟᱛᱮᱫ ᱠᱚ ᱡᱚᱢᱟ ᱠᱷᱟᱰᱟ ᱦᱚᱸᱠᱚ ᱡᱚᱢᱟ ᱠᱤᱱᱛᱩ ᱡᱟᱦᱟᱸᱢ ᱞᱟᱹᱭ ᱠᱮᱫᱟ ᱚᱱᱮ ᱫᱚᱦᱚ ᱠᱟᱜᱼᱟ ᱠᱚ ᱦᱳᱭ ᱫᱚᱦᱚ ᱠᱟᱜᱼᱟ ᱠᱚ ᱦᱳᱭᱛᱚ ᱟᱞᱮ ᱛᱚ ᱵᱟᱞᱮ ᱫᱚᱦᱚ ᱵᱟᱲᱟ ᱠᱟᱫᱟ ᱚᱱᱠᱟ ᱫᱚ
ᱱᱚᱭ ᱟᱞᱮ ᱥᱮᱱ ᱨᱮᱫᱚ ᱵᱟᱨ ᱨᱚᱠᱚᱢᱟᱜ ᱢᱩᱱᱜᱟᱹ ᱢᱮᱱᱟᱜᱼᱟ ᱢᱤᱫᱴᱮᱱ ᱫᱚ ᱢᱟᱱᱮ ᱥᱟᱨᱟ ᱵᱚᱪᱷᱚᱨ ᱵᱚᱪᱷᱚᱨ ᱜᱮ ᱡᱚᱜᱼᱟ
ᱦᱮᱸ
ᱵᱟᱦᱟᱜᱼᱟ ᱚᱱᱮ ᱚᱱᱠᱟᱱᱟᱜ ᱟᱯᱮ ᱥᱮ
ᱚ ᱟᱞᱮ ᱥᱮᱫ ᱫᱚ ᱥᱟᱨᱟ ᱵᱚᱪᱷᱚᱨᱟᱜ ᱫᱚ ᱤᱧ ᱫᱚ ᱵᱟᱹᱧ ᱧᱮᱞ ᱟᱠᱟᱫᱼᱟ ᱡᱟᱦᱟᱸ ᱥᱤᱡᱤᱱ ᱨᱮ ᱦᱩᱭᱩᱜᱼᱟ ᱢᱩᱱᱜᱟᱹ ᱵᱟᱦᱟᱜᱼᱟ ᱠᱷᱟᱰᱟᱜᱼᱟ ᱠᱷᱟᱰᱟ ᱛᱟᱨᱯᱚᱨᱮ ᱠᱷᱟᱰᱟ ᱠᱚ ᱦᱩᱭᱩᱜᱼᱟ ᱢᱩᱱᱜᱟᱹ ᱵᱟᱦᱟ ᱠᱚ ᱵᱚᱨᱚᱱ ᱪᱚᱝ ᱯᱚᱠᱚᱲᱤ ᱠᱚᱞᱮ ᱵᱮᱱᱟᱣ ᱵᱟᱲᱟᱭᱟ
ᱦᱮᱸ ᱦᱮᱸ
ᱟᱯᱮ ᱢᱩᱱᱜᱟᱹ ᱵᱟᱦᱟ ᱯᱮ ᱩᱛᱩ ᱵᱟᱲᱟᱭ ᱜᱮᱭᱟ ᱥᱮ ᱵᱟᱝ
ᱩᱛᱩᱭ ᱜᱮᱭᱟ ᱞᱮ ᱢᱟᱱᱮ ᱱᱮᱛᱟᱨ ᱫᱚ ᱟᱫᱚ ᱞᱟᱴᱟ ᱠᱚᱨᱮᱞᱮ ᱫᱟᱨᱮ ᱟᱠᱟᱫ ᱛᱚ ᱟᱫᱚ ᱚᱱᱟ ᱠᱷᱟᱹᱛᱤᱨ ᱜᱮ ᱵᱟᱞᱮ ᱛᱤᱭᱳᱜ ᱟᱹᱜᱩᱭᱟ ᱟᱫᱚ ᱧᱩᱨᱩᱜ ᱠᱷᱟᱱ ᱫᱚ ᱚᱱᱟ ᱠᱤᱢ ᱦᱟᱞᱟᱝᱼᱟ ᱚᱱᱟ ᱵᱟᱝ ᱜᱟᱱᱚᱜᱼᱟ
ᱦᱳᱭ
ᱟᱯᱮ ᱥᱮᱱ ᱫᱚ ᱚᱱᱮ ᱵᱤᱨ ᱰᱤᱰᱷᱟᱹᱲᱤ ᱧᱟᱢᱚᱜ ᱜᱮ ᱪᱮᱫ ᱠᱚ ᱞᱟᱹᱭᱟ ᱫᱟᱢᱯᱟ ᱰᱤᱰᱷᱟᱹᱲᱤ ᱡᱟᱦᱟᱹ ᱵᱩ ᱠᱚᱜ ᱫᱚ ᱵᱤᱨ ᱨᱮ
ᱦᱳᱭ ᱦᱳᱭ ᱦᱳᱭ ᱡᱟᱦᱟᱸ ᱚᱛ ᱨᱮ ᱛᱟᱦᱮᱱᱟ ᱠᱮᱱᱮᱞ ᱟᱞᱮ ᱫᱚ ᱠᱮᱱᱮᱞ ᱢᱮᱱᱟᱜᱮ ᱛᱟᱞᱮᱭᱟ ᱛᱚ ᱠᱮᱱᱮᱞ ᱯᱟᱲ ᱯᱟᱲᱛᱮ ᱢᱟᱱᱮ ᱫᱟᱨᱮ ᱠᱚ ᱛᱟᱞᱮᱭᱟ
ᱚ ᱟᱞᱮ ᱥᱮᱱ ᱫᱚ ᱵᱟᱹᱱᱩᱜ ᱟᱹᱱᱤᱡ ᱵᱟᱹᱱᱩᱜ ᱟᱹᱱᱤᱡ ᱦᱟᱱᱮ ᱚᱱᱛᱮ ᱯᱮᱲᱟ ᱦᱤᱨᱤ ᱠᱚ ᱥᱮᱱᱞᱱᱠᱷᱟᱱ ᱟᱫᱚᱧ ᱢᱟᱱᱮ ᱧᱮᱞᱠᱟᱜ ᱟᱹᱧ
ᱚ
ᱟᱨ ᱨᱮᱦᱮᱫ ᱠᱚ ᱪᱚ ᱦᱳᱭ ᱦᱳᱭ ᱚ ᱞᱮᱭ ᱤᱧ ᱨᱮᱦᱮᱫ ᱠᱚ ᱪᱮᱫᱟ ᱠᱚ ᱨᱟᱱᱟᱼᱟ ᱚᱱᱟ ᱨᱮᱱᱟᱜ ᱫᱚ
ᱦᱩ ᱦᱮᱸ ᱨᱟᱱ ᱫᱚᱠᱚ ᱨᱟᱱ ᱢᱚᱱᱮ ᱦᱚ ᱟᱸᱡᱚᱢ ᱫᱚ ᱟᱸᱡᱚᱢ ᱵᱟᱲᱟ ᱦᱩᱭ ᱟᱠᱟᱱᱟ ᱛᱚ ᱱᱤᱡᱮ ᱫᱚ ᱵᱟᱝ ᱵᱟᱲᱟᱭ ᱵᱟᱹᱱᱩᱜᱼᱟ ᱛᱚ ᱚᱱᱠᱟ ᱫᱚ ᱚᱱᱟ ᱡᱟᱹᱱᱩᱢ ᱵᱚᱨᱚᱱ ᱪᱚ ᱚᱱᱟ ᱡᱟᱹᱱᱩᱢ ᱦᱚᱸ ᱫᱚᱢᱮ ᱥᱤᱵᱤᱞ ᱜᱮᱭᱟ ᱨᱚᱦᱚᱲ ᱠᱟᱛᱮᱜ ᱠᱚ ᱫᱚᱦᱚ ᱠᱟᱜᱼᱟ ᱟᱨ ᱚᱱᱟ ᱦᱚᱸᱛᱚ ᱫᱚ ᱯᱚᱡᱩᱨ ᱠᱟᱜ ᱚᱱᱮᱢ ᱡᱟᱦᱟᱸ ᱯᱟᱹᱴᱤ ᱟᱹᱱᱤᱡᱼᱟ ᱚᱱᱟ ᱠᱷᱟᱹᱛᱤᱨ ᱛᱮ ᱢᱚᱥᱟᱨᱤ ᱠᱚ ᱤᱫᱤᱭᱟ ᱞᱟᱛᱟᱨ ᱨᱮ ᱢᱚᱥᱟᱨᱤ ᱟᱴᱮᱫᱟ ᱫᱟᱨᱮ ᱞᱟᱛᱟᱨ ᱨᱮ ᱟᱨ ᱪᱮᱛᱟᱱ ᱨᱮ ᱰᱟᱝ ᱛᱮᱠᱚ ᱫᱟᱞᱟ ᱨᱩᱠᱩ ᱠᱟᱛᱮᱫ ᱠᱚ ᱟᱹᱜᱩᱭᱟ ᱚᱱᱠᱟ ᱠᱟᱛᱮ ᱟᱨ ᱥᱤᱛᱩᱝ ᱨᱮᱠᱚ ᱨᱚᱦᱚᱲ ᱠᱟᱜᱼᱟ ᱦᱳᱭ ᱟᱨ ᱢᱤᱥ ᱤᱥᱤᱱ ᱡᱟᱦᱟᱸ ᱛᱩᱲᱤ ᱠᱚ ᱞᱮᱱ ᱟᱹᱜᱩ ᱦᱩᱭᱩᱜᱼᱟ ᱦᱚᱞᱚᱝ ᱠᱚ ᱚᱱᱟ ᱢᱤᱥᱤᱱ ᱨᱮᱠᱚ ᱜᱩᱸᱰᱟᱹ ᱟᱹᱜᱩᱭᱟᱠᱚ᱾ ᱮᱱᱠᱷᱟᱱ ᱟᱹᱰᱤ ᱫᱤᱱ ᱛᱟᱦᱮᱱᱟ᱾
ᱚ ᱟᱫᱚ ᱠᱚ ᱨᱚᱦᱚᱲᱟ ᱥᱮ
ᱦᱳᱭ ᱦᱳᱭ ᱨᱚᱦᱚᱲ ᱠᱟᱛᱮᱜ ᱠᱚ ᱜᱩᱸᱰᱟᱹ ᱟᱹᱜᱩᱭᱟ᱾
ᱚ
ᱟᱯᱮ ᱥᱮᱫ ᱫᱚ ᱚᱠᱟ ᱞᱮᱠᱟᱱ ᱡᱟᱹᱱᱩᱢ ᱠᱚ ᱢᱮᱱᱟᱜᱼᱟ ᱢᱮᱞᱮᱫ ᱠᱚ ᱪᱮᱫ ᱠᱟ ᱢᱮᱱᱟᱜᱼᱟ
ᱵᱮᱥᱤ ᱢᱮᱱᱟᱜ ᱫᱚ ᱢᱮᱱᱟᱜ ᱜᱮᱭᱟ ᱟᱫᱚ ᱢᱟᱨᱟᱝ ᱢᱟᱨᱟᱝ ᱫᱟᱨᱮ ᱠᱚᱢᱟ ᱠᱚ᱾ ᱟᱠᱟ ᱢᱮᱱᱟᱜᱼᱟ
ᱚ
ᱟᱨ ᱱᱤᱝᱠᱟᱹ ᱚᱱᱮ ᱟᱢ ᱡᱟᱱᱩᱢᱮᱢ ᱞᱟᱹᱭᱮᱫ ᱫᱚ ᱚᱱᱟ ᱢᱟ᱾ ᱜᱷᱟᱹᱲᱤ ᱞᱮ ᱞᱟᱹᱭ ᱜᱮᱭᱟ ᱟᱫᱚ ᱚᱱᱟ ᱫᱚ ᱟᱞᱮ ᱥᱮᱱ ᱫᱚ ᱞᱟᱦᱟ ᱫᱚ ᱥᱮᱬᱟ ᱥᱮᱬᱟ ᱫᱟᱨᱮ ᱛᱟᱦᱮᱸ ᱞᱮᱱᱟ ᱱᱤᱛᱚᱜ ᱫᱚ ᱠᱟᱹᱴᱤᱡ ᱠᱟᱹᱴᱤᱡ ᱫᱟᱨᱮ ᱨᱮᱜᱮ ᱡᱚ ᱠᱟᱱᱟ᱾ ᱥᱮᱫᱟᱭ ᱫᱚ ᱵᱟᱝᱠᱷᱟᱱ ᱯᱩᱨᱟᱹ ᱦᱚᱨ ᱫᱷᱟᱨᱮ ᱫᱷᱟᱨᱮ ᱛᱮ ᱞᱟᱭᱤᱱ ᱠᱚᱜ ᱛᱟᱦᱮᱸᱜ ᱼᱮ ᱪᱮᱛᱟ ᱞᱟᱹᱭᱟᱠᱚ
ᱚ
ᱟᱞᱮ ᱥᱮᱫ ᱚᱠᱟ ᱠᱷᱚᱱᱟᱜ ᱚᱱᱟ ᱟ ᱟᱹᱛᱩ ᱠᱚᱨᱮ ᱡᱟᱦᱟᱸ ᱢᱟᱨᱟᱝ ᱢᱟᱨᱟᱝ ᱫᱟᱨᱮ ᱠᱚᱢ ᱞᱮᱫᱟ ᱟᱛᱩ ᱠᱚᱨᱮ ᱤᱧ ᱧᱮᱞ ᱵᱟᱲᱟ ᱠᱟᱫᱟ ᱚᱱᱠᱟ ᱢᱤᱫᱴᱟᱝ ᱢᱤᱫᱴᱟᱝ ᱵᱟᱨᱭᱟ ᱫᱟᱨᱤ ᱠᱚ ᱛᱟᱦᱮᱱᱟ᱾
ᱚ
ᱢᱮᱱᱟᱜᱼᱟ ᱟᱪᱪᱷᱟ ᱠᱟᱭᱨᱟ ᱫᱟᱨᱮ ᱠᱚᱫᱚ ᱢᱮᱱᱟᱜ ᱛᱟᱯᱮᱭᱟ ᱥᱮ ᱵᱟᱝ ᱟᱯᱮ ᱥᱮᱫ ᱫᱚ ᱪᱟᱥ ᱟᱯᱮ ᱥᱮ ᱵᱟᱝ᱾
ᱢᱮᱱᱟᱜ ᱛᱟᱞᱮ ᱜᱮᱭᱟ᱾ ᱵᱮᱥᱤᱜ ᱜᱮ ᱡᱚ ᱢᱟᱱᱮ ᱵᱮᱥᱤ ᱜᱮ ᱠᱟᱸᱫᱷᱤᱭ ᱠᱟᱱ ᱛᱟᱞᱮᱭᱟ ᱵᱮᱥ ᱫᱟᱜ ᱟᱠᱟᱭ ᱥᱮ ᱞᱟᱦᱟ ᱠᱷᱚᱱᱟᱜ ᱜᱮ
ᱠᱟᱨᱚᱱ ᱠᱟᱭᱨᱟ ᱫᱟᱨᱮ ᱠᱚᱫᱚ ᱠᱟᱭᱨᱟ ᱫᱟᱨᱮ ᱠᱚᱫᱚ ᱱᱚᱣᱟ ᱠᱚᱨᱮ ᱫᱚ ᱦᱩᱭᱩᱜ ᱜᱮᱭᱟ ᱥᱮ ᱢᱚᱴᱟ ᱢᱩᱴᱤ ᱵᱷᱟᱜᱤ ᱜᱮ ᱦᱩᱭᱩᱜᱼᱟ ᱟᱨᱠᱤ
ᱟᱨ ᱚᱱᱟ ᱠᱟᱭᱨᱟ ᱦᱚᱸ ᱵᱟᱨ ᱯᱮ ᱡᱟᱹᱛ ᱢᱮᱱᱟᱜᱼᱟ ᱢᱤᱫᱴᱮᱱ ᱫᱚ ᱦᱚᱯᱚᱱ